ᱦᱮᱞᱳ,
ᱦᱮᱸ ᱜᱚᱝᱠᱮ ᱡᱚᱦᱟᱨ ᱜᱮ ᱾
ᱦᱮᱸ ᱜᱚᱝᱠᱮ ᱡᱚᱦᱟᱨ ᱜᱮ ᱾
ᱟᱪᱪᱷᱟ ᱜᱚᱝᱠᱮ ᱨᱚᱲ ᱠᱚᱸ ᱟᱸᱡᱚᱢᱚᱜ ᱠᱟᱱᱟ?
ᱦᱮᱸ ᱜᱚᱝᱠᱮ ᱵᱮᱥ ᱴᱷᱤᱠ ᱜᱮ ᱟᱹᱵᱤᱱᱟᱜ ᱨᱚᱲ ᱦᱚᱸ ᱟᱸᱡᱚᱢᱚᱜ ᱠᱟᱱᱟ, ᱜᱚᱝᱠᱮ ᱟᱹᱞᱤᱧᱟᱜ ᱟᱸᱡᱚᱢᱚᱜ ᱠᱟᱱᱟ?
ᱦᱮᱸ ᱦᱮᱸ ᱟᱵᱤᱱᱟᱜ ᱦᱚᱸ ᱡᱚᱜ ᱠᱟᱱᱟ ᱱᱟᱯᱟᱭ ᱜᱮ ᱟᱡᱧᱚᱜ ᱠᱟᱱᱟ ᱪᱮᱜ
ᱟᱪᱪᱷᱟ ᱜᱚᱝᱠᱮ ᱞᱮᱫᱟᱞᱤᱧ ᱪᱮᱜ ᱠᱚᱵᱤᱱ ᱪᱤᱠᱟᱹ ᱵᱟᱲᱟᱭᱫᱟ ᱞᱮ ᱱᱤᱛᱚᱜ ᱫᱚ?
ᱦᱟᱸ ᱜᱚᱝᱠᱮ ᱱᱤᱛᱚᱜ ᱫᱚ ᱦᱟᱸᱜ ᱚᱝᱠᱟ ᱪᱮ ᱵᱟᱝ ᱪᱤᱠᱟᱹᱭ ᱦᱩᱭᱩᱜ ᱠᱟᱱᱟ ᱛᱚ ᱚᱲᱟᱜ ᱠᱷᱚᱱᱟᱜ ᱵᱟᱨᱦᱮ ᱥᱮᱫ ᱫᱩᱲᱩᱵ ᱦᱩᱭ ᱟᱠᱟᱱᱟ ᱱᱚᱛᱮ‌ ᱦᱚᱭᱫᱟᱭ ᱟᱨᱠᱤ ᱵᱷᱟᱞᱮ ᱜᱮ‌ ᱾
ᱟᱪᱪᱷᱟ ᱟᱪᱪᱷᱟ ᱾
ᱛᱚ ᱜᱚᱝᱠᱮ ᱟᱵᱤᱱ ᱫᱚ ᱪᱮᱫ ᱵᱤᱱ ᱪᱮᱠᱟᱭ ᱫᱟ?
ᱟᱹᱞᱤᱧ ᱦᱚᱸ ᱪᱮᱫ ᱦᱚᱸ ᱵᱟᱹᱞᱤᱧ ᱪᱤᱠᱟᱹᱭᱮᱫᱟ ᱱᱤᱛᱚᱜ ᱫᱚ ᱚᱲᱟᱜ ᱠᱚᱨᱮᱜ ᱜᱮ ᱢᱮᱱᱟᱜ ᱵᱟᱲᱟ ᱞᱤᱧᱟ ᱡᱚᱢᱼᱧᱩ ᱠᱚᱫᱚ ᱟᱹᱣᱨᱤ ᱦᱩᱭᱩᱜ-ᱟ ᱤᱥᱤᱱ ᱵᱟᱥᱟᱝ ᱠᱚ ᱪᱟᱞᱟᱜ ᱠᱟᱱᱟ ᱦᱚᱭ ᱥᱮ ᱟᱨ ᱢᱤᱫ ᱜᱷᱟᱹᱲᱤᱡ ᱯᱳᱨᱮ ᱡᱚᱢ ᱠᱟᱛᱮ ᱱᱟᱜ ᱡᱟᱹᱯᱤᱫ ᱡᱚᱢ ᱦᱩᱭᱩᱜᱼᱟ ᱟᱫᱚ ᱱᱤᱛᱚᱜ ᱫᱚᱞᱤ ᱫᱩᱲᱩᱵᱲᱟ ᱠᱟᱱᱟᱱ ᱦᱟᱹᱜ᱾
ᱜᱚᱝᱠᱮ ᱟᱹᱞᱤᱧ ᱦᱚᱸ ᱚᱝᱠᱟᱜᱮ ᱦᱟᱸᱜ ᱤᱥᱤᱱ ᱠᱚᱫᱚ ᱟᱹᱣᱨᱤ ᱤᱥᱤᱱᱟ ᱛᱚ ᱤᱥᱤᱱ ᱞᱮᱱ ᱠᱷᱟᱡ ᱫᱚ ᱱᱤᱭᱟᱹᱛ ᱜᱮ ᱡᱚᱢ ᱦᱩᱭᱩᱜᱼᱟ
ᱦᱩᱸᱦᱩᱸ ᱟᱪᱷᱟ ᱜᱚᱝᱠᱮ ᱟᱫᱚ ᱢᱤᱜᱴᱤᱡ ᱡᱟᱦᱟᱱᱟᱜ ᱥᱟᱛᱟᱢ ᱤᱫᱤ ᱠᱟᱛᱮᱜ ᱞᱟᱝ ᱨᱚᱯᱚᱲ ᱞᱮᱱᱠᱷᱟᱱ ᱵᱷᱟᱹᱜᱮ ᱠᱚᱜᱼᱟ ᱟᱫᱚ ᱟᱢ ᱚᱱᱴᱝᱠᱟ ᱡᱟᱦᱟᱱᱟᱜ ᱥᱟᱛᱟ ᱥᱟᱛᱟᱢ ᱠᱚᱢ ᱫᱤᱥᱟᱹᱭᱮᱫᱟ?
ᱩᱸ ᱥᱟᱛᱟᱢ ᱫᱚ ᱦᱟᱸᱜ ᱪᱤᱜ ᱥᱟᱛᱟᱢ ᱟᱹᱵᱤᱱ ᱜᱮ ᱞᱟᱹᱭᱵᱤᱱ ᱥᱮ᱾
ᱟᱹᱞᱤᱧ ᱟᱪᱷᱟ ᱟᱪᱷᱟ ᱱᱚᱜᱚᱝᱠᱩ ᱢᱟᱱᱮ ᱩᱝᱠᱩ ᱢᱟᱱᱮ ᱪᱮᱞᱮ ᱩᱱᱠᱩ ᱵᱷᱩᱛ ᱯᱷᱮᱛ ᱠᱚ ᱢᱮᱱᱟᱜ ᱠᱚᱫᱚ ᱩᱱᱠᱩ ᱤᱫᱤ ᱠᱟᱛᱮᱜ ᱞᱟᱝ ᱨᱚᱯᱚᱲᱟ ᱚᱱᱟ ᱪᱮᱛᱟᱱ ᱠᱚᱨᱮ ᱯᱟᱹᱛᱭᱟᱹᱣ ᱠᱚ ᱢᱮᱱᱟᱜ ᱛᱟᱢᱟ ᱥᱮ ᱵᱟᱝᱟ ᱛᱤᱱᱟᱹᱜ ᱜᱟᱱ? ᱚᱱᱟ ᱤᱫᱤ ᱠᱟᱛᱮᱜ ᱞᱟᱹᱭ ᱢᱮ ᱛᱟᱦᱚᱞᱮ ᱠᱟᱹᱴᱤᱡ
ᱚᱻᱻ ᱜᱚᱝᱠᱮ ᱦᱛᱚᱜ ᱱᱚᱜᱼᱚᱭ ᱟᱢ ᱫᱚᱦᱚ ᱠᱟᱜ ᱛᱚ ᱱᱚᱣᱟ ᱡᱟᱦᱟᱸ ᱫᱚ ᱟᱸᱫᱷᱟ ᱯᱟᱹᱛᱭᱟᱹᱣ ᱜᱚᱝᱠᱮ
ᱦᱳᱭ ᱦᱳᱭ ᱟᱸᱫᱷᱟ ᱯᱟᱹᱛᱤᱭᱟᱹᱣ ᱦᱳᱭ ᱟᱸᱫᱷᱟ ᱯᱟᱹᱛᱭᱟᱹᱣ ᱞᱟᱹᱭ ᱜᱟᱱᱚᱜᱼᱟ
ᱚ ᱟᱹᱰᱤ ᱱᱟᱯᱟᱭ ᱜᱚᱢᱠᱮ ᱟᱵᱮᱱ ᱟᱹᱰᱤ ᱱᱟᱯᱟᱭ ᱥᱟᱛᱟᱢ ᱵᱮᱱ ᱵᱟᱪᱷᱟᱣ ᱠᱟᱜᱼᱟ ᱛᱚ ᱟᱹᱰᱤ ᱥᱟᱨᱦᱟᱣ ᱛᱚ ᱜᱚᱝᱠᱮ ᱱᱚᱣᱟ ᱤᱫᱤ ᱠᱟᱛᱮ ᱫᱚ ᱟᱵᱮᱱ ᱜᱮ ᱢᱟᱲᱟᱝ ᱞᱟᱹᱭ ᱵᱮᱱ ᱡᱮ
ᱟᱹᱞᱤᱧ ᱡᱩᱫᱤ ᱞᱤᱧ ᱞᱟᱹᱭᱼᱟ ᱢᱟᱱᱮ ᱟᱹᱞᱤᱧ ᱫᱚ ᱦᱮᱸ ᱟᱹᱞᱤᱧ ᱞᱤᱧ ᱞᱟᱹᱭ ᱮᱜᱼᱟ ᱟᱹᱞᱤᱧ ᱡᱩᱫᱤ ᱱᱚᱣᱟ ᱡᱩᱫᱤ ᱞᱤᱧ ᱞᱟᱹᱭᱟ ᱢᱟᱱᱮ ᱟᱞᱤᱧ ᱫᱚ ᱱᱚᱣᱟ ᱠᱚ ᱪᱮᱛᱟᱱ ᱨᱮ ᱫᱚ ᱩᱱᱟᱹᱜ ᱴᱟᱜ ᱮᱠᱪᱚᱞᱤ ᱯᱟᱹᱛᱤᱭᱟᱹᱣ ᱠᱚᱫᱚ ᱵᱟᱹᱪᱩᱜ ᱛᱟᱞᱤᱧᱟ ᱱᱟᱜ ᱵᱷᱩᱛ ᱵᱷᱩᱛᱮᱢ ᱞᱟᱹᱭ ᱠᱮᱫ ᱛᱟᱯᱚᱨ ᱟᱭᱢᱟ ᱞᱮᱠᱟᱱ ᱟᱨᱦᱚᱸ ᱰᱟᱹᱱ ᱠᱚ ᱢᱮᱱᱟᱜ ᱠᱚ ᱛᱟᱸᱦᱮᱱᱟ ᱟᱵᱚ ᱥᱟᱱᱛᱟᱲ ᱥᱚᱢᱟᱡᱽ ᱨᱮ ᱡᱟᱭᱦᱳᱠ ᱩᱱᱠᱩ ᱠᱚ ᱪᱮᱛᱟᱱ ᱨᱮ ᱫᱚ ᱟᱹᱞᱤᱧᱟᱜ ᱫᱚ ᱯᱟᱹᱛᱭᱟᱹᱣ ᱫᱚ ᱵᱟᱹᱪᱩᱜᱼᱟ ᱠᱟᱨᱚᱱ ᱦᱩᱭᱩᱜ ᱠᱟᱱᱟ ᱟᱹᱞᱤᱧ ᱫᱚ ᱟᱹᱞᱤᱧᱟᱜ ᱱᱤᱡᱮᱨᱟᱜ ᱢᱮᱫ ᱛᱮᱫᱚ ᱵᱟᱹᱞᱤᱧ ᱧᱮᱞ ᱵᱟᱲᱟ ᱠᱟᱜ ᱠᱚᱣᱟ ᱦᱟᱜ ᱛᱚ ᱟᱫᱚ ᱚᱱᱟ ᱠᱷᱟᱹᱛᱤᱨ ᱩᱱᱠᱩ ᱪᱮᱛᱟᱱ ᱫᱚ ᱩᱱᱟᱹᱜ ᱨᱮᱱᱟᱜ ᱯᱟᱹᱛᱭᱟᱹᱣ ᱵᱟᱹᱪᱩᱜᱼᱟ ᱛᱚ ᱟᱹᱵᱤᱱ ᱞᱟᱹᱭ ᱵᱤᱱ ᱱᱚᱣᱟ ᱤᱫᱤ ᱠᱟᱛᱮᱫ ᱡᱟᱸᱦᱟ ᱱᱟᱜ
ᱚᱻᱻ ᱜᱚᱢᱠᱮ ᱟᱹᱞᱤᱧ ᱦᱚᱸ ᱦᱟᱸᱜ ᱩᱱᱟᱹᱜ ᱫᱚ ᱛᱚᱵᱮ ᱵᱟᱝᱞᱤᱧ ᱯᱟᱹᱛᱤᱟᱹᱣᱟᱜᱼᱟ ᱱᱚᱣᱟ ᱟᱸᱫᱷᱟ ᱯᱟᱹᱛᱭᱟᱹᱣ ᱫᱚ ᱟᱨᱠᱤ ᱥᱮ ᱱᱩᱠᱩ ᱰᱟᱹᱱ, ᱵᱷᱩᱛ, ᱪᱩᱲᱤᱱ ᱠᱚᱫᱚ ᱩᱱᱟᱹᱜ ᱵᱟᱝ ᱜᱮᱞᱤᱧ ᱯᱟᱹᱛᱭᱟᱹᱣ ᱟᱠᱚᱣᱟ ᱟᱨ ᱱᱚᱣᱟ ᱠᱚᱫᱚ ᱦᱟᱸᱜ ᱜᱚᱢᱠᱮ ᱱᱚᱣᱟ ᱟᱛᱳ ᱫᱤᱥᱚᱢ ᱠᱚᱨᱮ ᱜᱮ ᱦᱟᱜ ᱱᱚᱣᱟ ᱫᱚ ᱵᱟᱹᱲᱛᱤ ᱧᱮᱞᱚᱜᱼᱟ ᱟᱨᱠᱤ ᱟᱨ ᱡᱟᱦᱟᱸ ᱵᱟᱡᱟᱨ ᱫᱤᱥᱚᱢ ᱠᱚᱨᱮ ᱫᱚ ᱦᱟᱸᱜ ᱟᱨᱠᱤ ᱠᱚᱢ ᱜᱮ ᱧᱮᱞᱚᱜᱼᱟ ᱛᱚ ᱜᱚᱝᱠᱮ ᱱᱚᱜᱼᱚᱭ ᱡᱮ ᱟᱵᱮᱱ ᱵᱮᱱ ᱞᱟᱹᱭ ᱠᱮᱭᱟ ᱵᱷᱩᱛ ᱰᱟᱹᱱ ᱱᱩᱠᱩ ᱠᱚ ᱦᱟᱸᱜ ᱵᱟᱝ ᱵᱮᱱ ᱯᱟᱹᱛᱭᱟᱹᱣ ᱠᱚᱣᱟ ᱛᱚ ᱟᱵᱮᱱ ᱫᱚᱵᱮᱱ ᱵᱚᱛᱚᱨᱚᱜᱼᱟ ᱥᱮ ᱵᱟᱝ
ᱦᱩᱸ ᱦᱮᱸ ᱵᱚᱛᱚᱨ ᱫᱚ ᱢᱤᱫᱴᱤᱡ ᱵᱩᱡᱷᱟᱹᱜ ᱜᱮᱭᱟ ᱡᱟᱦᱟᱸ ᱫᱚ ᱦᱩᱭᱩᱜ ᱠᱟᱱᱟ᱾ ᱪᱮᱫᱟᱜ ᱵᱚᱛᱚᱨ ᱵᱩᱡᱷᱟᱹᱜᱼᱟ ᱚᱱᱟ ᱨᱮᱱᱟᱜ ᱠᱟᱨᱚᱱ ᱦᱚᱸ ᱞᱤᱧ ᱞᱟᱹᱭ ᱟᱹᱵᱤᱱ ᱠᱟᱱᱟ᱾ ᱛᱚ ᱟᱵᱚ ᱫᱚ ᱢᱟᱱᱮ ᱪᱮᱫᱠᱟ ᱠᱟᱹᱴᱤᱡ ᱠᱷᱚᱱᱟᱜ ᱜᱮ ᱱᱚᱣᱟ ᱠᱚ ᱤᱫᱤ ᱠᱟᱛᱮᱜ ᱵᱚᱱ ᱟᱸᱡᱚᱢ ᱵᱟᱲᱟ ᱠᱟᱫᱟ ᱦᱮᱸ ᱥᱮ ᱵᱟᱝ ᱛᱚ ᱟᱸᱡᱚᱢ ᱵᱟᱲᱟ ᱠᱟᱜ ᱠᱷᱟᱱ ᱵᱚᱱ ᱱᱚᱣᱟ ᱠᱚ ᱤᱫᱤ ᱠᱟᱛᱮᱜ ᱢᱤᱫᱴᱤᱡ ᱟᱵᱚ ᱪᱮ ᱛᱟᱱ ᱨᱮᱜᱮ ᱢᱟᱱᱮ ᱢᱚᱱᱮ ᱢᱚᱱᱮ ᱵᱷᱤᱛᱤᱨ ᱨᱮᱜᱮ ᱢᱤᱫᱴᱤᱡ ᱵᱚᱛᱚᱨ ᱛᱮᱭᱟᱨ ᱠᱟᱱ ᱛᱟᱵᱚᱱᱟ᱾ ᱮᱸᱻ ᱡᱮ ᱱᱩᱠᱩ ᱢᱟᱱᱮ ᱵᱷᱩᱛ ᱠᱚ ᱤᱫᱤ ᱠᱟᱛᱮᱜ ᱦᱮᱸᱥᱮ ᱚᱱᱠᱟᱱᱟᱜ ᱯᱷᱤᱞᱤᱢ ᱠᱚᱦᱚᱸ ᱵᱚᱱ ᱧᱮᱞ ᱵᱟᱲᱟ ᱟᱠᱟᱫ ᱠᱷᱟᱹᱛᱤᱨ ᱛᱮ ᱮᱸ ᱛᱚ ᱢᱚᱱᱮ ᱵᱷᱤᱛᱤᱨ ᱨᱮᱜᱮ ᱢᱤᱫᱴᱤᱡ ᱢᱚᱱᱮ ᱢᱚᱱᱮ ᱨᱮᱜᱮ ᱢᱤᱫᱴᱤᱡ ᱵᱚᱛᱚᱨ ᱛᱮᱭᱟᱨ ᱠᱟᱱ ᱛᱟᱵᱚᱱᱟ ᱛᱚ ᱚᱱᱟ ᱠᱷᱟᱹᱛᱤᱨ ᱮᱠᱪᱩᱞᱤ ᱵᱚᱛᱚᱨ ᱫᱚ ᱵᱩᱡᱷᱟᱹᱜ ᱜᱮᱭᱟ ᱛᱚ ᱫᱚ ᱟᱹᱞᱤᱧ ᱦᱚᱞᱤᱧ ᱵᱩᱡᱷᱟᱹᱣ ᱫᱚᱞᱤᱧ ᱵᱩᱡᱷᱟᱹᱣ ᱜᱮᱭᱟ᱾ ᱟᱫᱚ ᱦᱟᱸᱜ ᱚᱝᱠᱟ ᱟᱸ ᱯᱟᱹᱛᱤᱭᱟᱹᱣ ᱫᱚ ᱦᱟᱸᱜ ᱵᱟᱹᱞᱤᱧ ᱯᱟᱹᱛᱤᱭᱟᱹᱣ ᱟᱠᱚ ᱜᱮᱭᱟ᱾
ᱟᱪᱪᱷᱟ, ᱟᱹᱰᱤ ᱵᱮᱥ ᱟᱹᱞᱤᱧ ᱦᱚᱸ ᱚᱱᱠᱟ ᱯᱟᱹᱛ ᱯᱟᱹᱛᱤᱭᱟᱹᱣ ᱫᱚ ᱵᱟᱹᱞᱤᱧ ᱯᱟᱹᱛᱤᱭᱟᱹᱜᱼᱟ ᱛᱚ ᱟᱹᱞᱤᱧ ᱦᱚᱸ ᱟᱵᱮᱱ ᱡᱟᱦᱟᱸ ᱵᱮᱱ ᱢᱮᱱ ᱠᱮᱜᱼᱟ ᱡᱮ ᱱᱚᱜᱼᱚᱭ ᱵᱮᱱ ᱵᱚᱛᱚᱨᱚᱜ ᱜᱮᱭᱟ ᱛᱚ ᱟᱹᱞᱤᱧ ᱦᱚᱸ ᱚᱱᱠᱟ ᱜᱮᱞᱤᱧ ᱵᱚᱛᱚᱨ ᱫᱚᱞᱤᱧ ᱵᱚᱛᱚᱨᱚᱜ ᱜᱮᱭᱟ ᱥᱮ ᱮᱠᱞᱟ ᱫᱚ ᱦᱟᱸᱜ ᱡᱟᱦᱟᱸ ᱛᱮ ᱪᱟᱞᱟᱜ ᱠᱚᱦᱚᱸ ᱟᱨᱠᱤ ᱥᱤᱧ ᱢᱟᱨᱥᱟᱞ ᱫᱚ ᱵᱟᱝ ᱧᱤᱫᱟᱹ ᱪᱟᱞᱟᱜ ᱫᱚ ᱦᱟᱸᱜ ᱚᱱᱠᱟ ᱵᱟᱝ ᱞᱤᱧ ᱥᱟᱦᱚᱥ ᱜᱚᱫ ᱜᱮᱭᱟ ᱛᱚ, ᱜᱚᱝᱠᱮ ᱱᱚᱜᱼᱚᱭ ᱡᱮ ᱱᱩᱠᱩ ᱰᱟᱹᱱ ᱵᱷᱩᱛ ᱢᱟ ᱵᱤᱱ ᱞᱟᱹᱭ ᱠᱮᱫᱟ ᱡᱮ ᱱᱩᱠᱩ ᱫᱚ ᱦᱟᱸᱜ ᱵᱟᱹᱱᱩᱜ ᱠᱚᱣᱟ ᱛᱚ
ᱱᱩᱠᱩ ᱡᱩᱫᱤ ᱵᱟᱹᱱᱩᱜ ᱠᱚ ᱠᱷᱟᱡ ᱟᱨ ᱱᱩᱠᱩ ᱠᱚᱣᱟᱜ ᱧᱩᱛᱩᱢ ᱫᱚ ᱜᱚᱝᱠᱮ ᱚᱠᱟ ᱠᱚ ᱦᱮᱡ ᱮᱱᱟ᱾ ᱟᱵᱮᱱᱟᱜ ᱵᱟᱲᱟᱭ ᱢᱮᱱᱟᱜᱼᱟ?
ᱦᱩᱸ ᱱᱩᱠᱩ ᱠᱚᱣᱟᱜ ᱧᱩᱛᱩᱢ ᱚᱠᱟ ᱠᱷᱚᱱᱟᱜ ᱦᱮᱡ ᱮᱱᱟ᱾ ᱱᱩᱠᱩ ᱠᱚᱱᱟᱜ ᱧᱩᱛᱩᱢ ᱫᱚ ᱟᱹᱞᱤᱧ ᱫᱚ ᱢᱟᱱᱮ ᱮᱸ ᱯᱟᱹᱦᱤᱞ ᱦᱟᱯᱲᱟᱢ ᱠᱚ ᱴᱷᱮᱱ ᱠᱷᱚᱱᱟᱜ ᱜᱮ ᱦᱮᱡ ᱟᱠᱟᱱᱟ ᱦᱟᱸᱜ ᱟᱫᱚ ᱩᱱᱠᱩ ᱵᱟᱹᱞᱤᱧ ᱵᱟᱰᱟᱭᱟ ᱟᱫᱚ ᱱᱩᱠᱩ ᱫᱚ ᱪᱮᱫ ᱞᱮᱠᱟ ᱠᱚ ᱛᱟᱦᱮᱱᱟ ᱱᱟᱦᱟᱸᱜ ᱱᱩᱠᱩ ᱠᱚ ᱥᱟᱹᱨᱤ ᱫᱚ ᱥᱟᱹᱨᱤ ᱜᱮᱠᱚ ᱧᱮᱞ ᱧᱟᱢ ᱞᱮᱫ ᱠᱚᱣᱟ ᱥᱮ ᱩᱱ ᱥᱚᱢᱚᱭ ᱫᱚ ᱥᱟᱹᱨᱤ ᱜᱮ ᱠᱚ ᱛᱟᱦᱮᱸ ᱠᱟᱱᱟ ᱥᱮ ᱪᱮᱫ ᱞᱮᱠᱟ ᱦᱟᱸᱜ ᱚᱱᱟ ᱫᱚ ᱵᱟᱹᱞᱤᱧ ᱵᱟᱰᱟᱭᱟ ᱛᱚ ᱩᱱᱠᱩ ᱠᱚᱴᱷᱮᱱ ᱠᱷᱚᱱᱟᱜ ᱜᱮ ᱟᱸᱡᱚᱢ ᱵᱟᱲᱟ ᱦᱩᱭ ᱠᱟᱱᱟ ᱱᱤᱭᱟᱹ ᱠᱚ ᱱᱤᱭᱟᱹ ᱠᱚᱢᱟ ᱦᱮᱸᱥᱮ ᱵᱟᱝ, ᱱᱚᱣᱟ ᱰᱟᱹᱱ ᱠᱚᱨᱮᱱᱟᱜ ᱠᱟᱛᱷᱟ ᱠᱚᱢᱟ ᱦᱳᱭ ᱟᱫᱚ ᱦᱮᱸ ᱦᱮᱸ ᱟᱨᱦᱚᱸ ᱢᱤᱫᱴᱤᱡ ᱡᱩᱠᱛᱤ ᱱᱚᱸᱰᱮ ᱢᱮᱱᱟᱜᱼᱟ ᱡᱮ ᱦᱳᱭ ᱥᱟᱹᱨᱤ ᱜᱮ ᱱᱚᱜᱼᱚᱭ ᱱᱚᱣᱟ ᱠᱚ ᱡᱟᱦᱟᱸ ᱧᱮᱞ ᱧᱟᱢᱚᱜ ᱜᱮᱭᱟ ᱥᱮ ᱢᱟᱱᱮ ᱰᱟᱹᱱ ᱠᱚ ᱱᱚᱣᱟ ᱠᱚᱫᱚ ᱟᱸ ᱟᱵᱚ ᱟᱹᱛᱩ ᱫᱤᱥᱚᱢ ᱠᱚᱨᱮ ᱜᱮ ᱪᱮᱫᱟᱜ ᱧᱮᱞ ᱧᱟᱢᱚᱜᱼᱟ, ᱢᱟᱱᱮ ᱵᱟᱡᱟᱨ ᱠᱚᱨᱮᱱ ᱮᱸ ᱥᱤᱠᱠᱷᱤᱛᱚ ᱦᱚᱲ ᱠᱚᱴᱷᱮᱱ ᱪᱮᱫᱟᱜ ᱵᱟᱝ ᱧᱮᱞ ᱧᱟᱢᱚᱜᱼᱟ᱾ ᱮᱸ ᱢᱟᱱᱮ ᱱᱚᱣᱟ ᱠᱚᱫᱚ ᱟᱫᱚ ᱱᱚᱸᱰᱮ ᱜᱮ ᱵᱩᱡᱷᱟᱹᱜ ᱠᱟᱱᱟ ᱡᱮ ᱵᱟᱡᱟᱨ ᱠᱚᱨᱮᱱ ᱦᱚ ᱦᱚᱲ ᱠᱚᱴᱷᱮᱱ ᱡᱚ ᱡᱚᱠᱷᱚᱱ ᱱᱤᱭᱟᱹ ᱠᱚ ᱵᱟᱝ ᱧᱮᱞ ᱧᱟᱢᱚᱜ ᱜᱮᱭᱟ᱾ ᱢᱟᱱᱮ ᱥᱟᱵᱷᱟᱵᱤᱠᱞᱤ ᱟᱫᱚ ᱟᱸ ᱵᱩᱡᱷᱟᱹᱜ ᱠᱟᱱᱟ ᱡᱮ ᱱᱚᱛᱮ ᱫᱚ ᱢᱟᱱᱮ ᱡᱟᱹᱥᱛᱤ ᱚᱱᱟ ᱟᱸᱫᱷᱟ ᱯᱟᱹᱛᱤᱭᱟᱹᱣ ᱠᱚ ᱯᱟᱹᱛᱤᱭᱟᱹᱣᱟᱜ ᱠᱷᱟᱹᱛᱤᱨ ᱛᱮ ᱱᱚᱛᱮ ᱫᱚ ᱩᱱᱠᱩ ᱧᱮᱞ ᱧᱟᱢ ᱠᱚ ᱜᱮᱭᱟ ᱪᱮᱫ ᱦᱮᱸ ᱥᱮ ᱵᱟᱝ
ᱦᱮᱸ ᱜᱚᱝᱠᱮ ᱛᱚ ᱦᱟᱸᱜ ᱡᱟᱦᱟᱸ ᱵᱟᱡᱟᱨ ᱫᱤᱥᱚᱢ ᱫᱚ ᱵᱮᱱ ᱞᱟᱹᱭ ᱠᱮᱜᱼᱟ ᱥᱮ ᱟᱹᱛᱩ ᱫᱤᱥᱚᱢ ᱡᱮ ᱟ. ᱛᱩ ᱫᱤᱥᱚᱢ ᱠᱚᱨᱮ ᱫᱚ ᱦᱟᱸᱜ ᱛᱟᱦᱮᱸ ᱵᱟᱲᱟ ᱦᱩᱭ ᱟᱠᱟᱱᱟ᱾ ᱥᱮ ᱛᱚ ᱟᱹᱛᱩ ᱫᱤᱥᱚᱢ ᱨᱮᱱ ᱠᱚ ᱦᱟᱸᱜ ᱡᱟᱦᱟᱸᱭ ᱦᱚᱲ ᱠᱚ ᱢᱮᱱᱟᱜ ᱠᱚᱣᱟ ᱟᱹᱛᱩ ᱦᱚᱲ ᱠᱚ ᱡᱩᱫᱤ ᱩᱱᱠᱩ ᱱᱚᱣᱟ ᱨᱳᱜᱽ ᱟᱡᱟᱨ ᱥᱮ ᱵᱮᱢᱟᱨ ᱠᱚᱨᱮ ᱠᱚ ᱯᱟᱲᱟᱣ ᱞᱮᱱᱠᱷᱟᱱ ᱫᱚ ᱦᱟᱸᱜ ᱛᱚ ᱩᱱᱠᱩ ᱫᱚ ᱦᱟᱸᱜ ᱮᱸ ᱯᱚᱨᱛᱷᱚᱢ ᱫᱚ ᱦᱟᱸᱜ ᱥᱮ ᱯᱟᱹᱦᱤᱞ ᱨᱮᱫᱚ ᱩᱱᱠᱩ ᱩᱱ ᱠᱩ ᱫᱚ ᱦᱟᱥᱯᱤᱴᱟᱞ ᱥᱮ ᱰᱟᱠᱴᱚᱨ ᱠᱷᱟᱱᱟ ᱪᱟᱞᱟᱜ ᱫᱚ ᱦᱟᱸᱜ ᱵᱟᱝ ᱠᱚ ᱢᱮᱱ ᱜᱚᱫ ᱜᱮᱭᱟ ᱛᱚ, ᱩᱱᱠᱩ ᱫᱚ ᱦᱟᱸᱜ ᱡᱮ ᱱᱩᱠᱩ ᱟᱹᱛᱩ ᱫᱤᱥᱚᱢ ᱠᱚᱨᱮ ᱫᱚ ᱦᱟᱸᱜ ᱯᱩᱨᱠᱷᱟᱹ ᱥᱮ ᱱᱩᱠᱩ ᱚᱡᱷᱟ ᱢᱮᱱᱟ ᱛᱚ, ᱱᱩᱠᱩ ᱱᱩᱠᱩ ᱴᱷᱮᱡ ᱜᱮ ᱦᱟᱸᱜ - ᱥᱩᱱᱩᱢ ᱥᱟᱠᱟᱢ ᱠᱚ ᱧᱮᱞ ᱦᱚᱪᱚᱭ-ᱟ᱾ ᱟᱨ ᱩᱱᱠᱩ ᱜᱮ ᱦᱟᱸᱜ ᱱᱚᱣᱟ ᱟᱸᱫᱷᱟ ᱯᱟᱹᱛᱤᱭᱟᱹᱣ᱾ ᱟᱨᱠᱤ ᱠᱚ ᱟᱹᱜᱩᱭᱟ ᱡᱮ ᱩᱱᱠᱩ ᱠᱚ ᱢᱮᱱᱟ᱾ ᱱᱩᱭᱮ ᱪ ᱠᱟᱭ ᱢᱮᱭᱟ ᱦᱟᱱᱠᱟᱭᱮᱫ ᱢᱮᱭᱟ ᱛᱚ᱾ ᱱᱚᱜᱼᱚ ᱱᱤᱭᱟᱹ ᱠᱷᱟᱹᱛᱤᱨ ᱛᱮ ᱦᱟᱜᱸ, ᱟᱵᱟᱨ ᱩᱱᱠᱩᱣᱟᱜ ᱟᱸᱫᱽᱷᱟ ᱯᱟᱹᱛᱤᱭᱟᱹᱣ ᱟᱨᱠᱤ ᱵᱟᱹᱲᱛᱤᱜ ᱠᱟᱱᱟ᱾ᱟᱨ ᱵᱟᱡᱟᱨ ᱫᱤᱥᱚᱢ ᱨᱮᱱ ᱦᱚᱲ ᱫᱚ ᱦᱟᱸᱜ ᱩᱱᱠᱩ ᱫᱚ᱾ ᱚᱡᱷᱟ ᱜᱩᱨᱩ ᱠᱚ ᱩᱱᱟᱹᱜ, ᱵᱟᱝᱠᱚ ᱫᱷᱮᱭᱟᱱ ᱠᱚ ᱜᱮᱭᱟ, ᱩᱱᱠᱩ ᱫᱚ ᱡᱟᱦᱟᱸ ᱞᱮᱠᱟ ᱟᱡᱟᱨ ᱨᱮᱠᱚ ᱯᱟᱲᱟᱣ ᱞᱮᱱᱠᱷᱟᱱ ᱫᱚ ᱾ ᱦᱚᱥᱯᱤᱴᱟᱞ ᱠᱚ ᱪᱟᱞᱟᱜᱼᱟ᱾ ᱛᱚ ᱚᱱᱟ ᱯᱟᱞᱮᱫ ᱩᱱᱠᱩ ᱴᱷᱮᱡ ᱫᱚ ᱟᱨᱠᱤ, ᱰᱟᱹᱱ ᱵᱷᱩᱛ ᱫᱚ ᱵᱟᱠᱚ ᱦᱤᱡᱩᱜ ᱜᱮᱭᱟ᱾
ᱮᱠᱫᱚᱢ ᱮᱠᱫᱚᱢ, ᱟᱹᱰᱤ ᱢᱟᱨᱟᱝ ᱟᱹᱰᱤ ᱢᱟᱨᱟᱝ ᱠᱟᱛᱷᱟ ᱵᱤᱱ ᱞᱟᱹᱭ ᱠᱮᱫᱟ ᱱᱚᱣᱟ ᱜᱮ ᱦᱳᱭ ᱦᱳᱭ ᱱᱚᱜᱼᱱᱟᱜᱮ ᱟᱹᱞᱤᱧ ᱦᱚᱞᱤᱧ ᱢᱚᱱᱮᱭᱼᱟ ᱾ ᱱᱚᱜᱼᱱᱟ ᱜᱮ‌ᱢᱟᱨᱟᱝ ᱠᱟᱨᱚᱱ ᱫᱚ᱾ ᱦᱩᱭᱩᱜ ᱠᱟᱱᱟ᱾ ᱟᱨ ᱡᱮ ᱱᱚᱜᱼᱚᱭ ᱟᱹᱛᱩ ᱴᱚᱞᱟ ᱨᱮᱱ ᱡᱟᱦᱟᱸᱭ ᱢᱟᱱᱮ ᱚᱡᱷᱟ ᱴᱷᱮᱱ ᱠᱚ ᱪᱟᱞᱟᱜ ᱛᱮᱠᱚ ᱢᱟᱱᱮ ᱟ ᱢᱟᱱᱮ ᱵᱤᱧ ᱜᱮᱨ ᱠᱚ ᱨᱮ ᱦᱚᱸ ᱟᱰᱤ ᱢᱚᱪ ᱧᱮᱞ ᱵᱟᱲᱟ ᱦᱩᱭ ᱠᱟᱱᱟ᱾ᱯᱩᱭᱞᱩ ᱫᱚ ᱰᱟᱠᱛᱟᱨ ᱚᱲᱟᱜ ᱵᱟᱠᱚ ᱪᱟᱞᱟᱜ ᱛᱮ, ᱚᱡᱷᱟ ᱴᱷᱮᱱ ᱜᱮ ᱠᱚ ᱪᱟᱞᱟᱜᱼᱟ ᱾ᱛᱳ ᱱᱚᱣᱟ ᱠᱚᱨᱮ ᱠᱤᱱᱛᱩ ᱢᱟᱱᱮ ᱱᱚᱣᱟ ᱠᱚᱨᱮᱱᱟᱼᱜ ᱯᱷᱚᱞ ᱫᱚ ᱠᱤᱱᱛᱩ ᱵᱟᱠᱚ ᱧᱟᱢ ᱠᱟᱫᱟ᱾ ᱱᱚᱣᱟ ᱠᱚᱨᱮᱱᱟᱜ ᱵᱟᱹᱲᱤᱡ ᱯᱷᱚᱞ ᱨᱮᱠᱚ ᱧᱟᱢ ᱠᱟᱫᱟ ᱦᱮᱸ ᱥᱮ ᱵᱟᱝ? ᱟᱫᱚ ᱛᱚᱵᱩ ᱨᱮᱦᱚᱸ ᱪᱮᱫᱟᱜ ᱢᱟᱱᱮ, ᱩᱱᱠᱩ ᱜᱮᱠᱚ ᱯᱟᱹᱛᱭᱟᱹᱣ ᱜᱟᱱ ᱾ᱟᱨ ᱪᱮᱫ
ᱛᱚ ᱟᱦᱚᱸ ᱜᱚᱝᱠᱮ ᱱᱚᱣᱟ ᱧᱮᱞ ᱠᱟᱱᱟ, ᱡᱮ ᱟᱹᱛᱩ ᱨᱮᱱ ᱡᱟᱦᱟᱸᱭ ᱨᱟᱺᱰᱤ ᱮᱨᱟ ᱥᱮᱦᱟᱸ ᱫᱚ, ᱮᱠᱞᱟ ᱜᱮ ᱛᱟᱦᱮᱱᱟ᱾ ᱱᱚᱝᱠᱟᱱ ᱠᱚᱦᱟᱸ ᱱᱚᱝᱠᱟᱱ ᱠᱚ ᱛᱤᱨᱞᱟᱹ᱾ ᱫᱚ ᱵᱮᱥᱤᱶ ᱰᱚᱞᱟᱨ ᱠᱚᱣᱟ ᱩᱱᱠᱩ ᱜᱮ ᱡᱟᱦᱟᱭ᱾ ᱠᱮ ᱩᱱᱠᱩ ᱠᱚᱫᱚ ᱥᱚᱦᱟᱡᱮ ᱱᱩᱭ ᱫᱚ ᱱᱚᱝᱠᱟ ᱦᱟᱱᱠᱟ᱾
ᱦᱳᱭ - ᱦᱳᱭ - ᱦᱳᱭ ᱢᱟᱱᱮ ᱱᱚᱝᱠᱟᱱ ᱦᱚᱲ ᱜᱮᱠᱚ ᱟᱹᱛᱩ ᱨᱮᱦᱚᱸ ᱠᱚ ᱫᱚᱥ ᱠᱚᱜᱮᱭ-ᱟ᱾ ᱢᱟᱱᱮ ᱡᱟᱦᱟᱸᱭ ᱨᱮᱫᱚᱸ ᱢᱟᱱᱮ ᱞᱟᱹᱭ ᱨᱩᱣᱟᱹᱲ ᱦᱚᱲ ᱵᱟᱹᱪᱩᱜ ᱠᱚᱣᱟ᱾ ᱥᱮ ᱡᱟᱦᱟᱸᱭ ᱨᱮᱱ ᱥᱟᱛᱷ ᱮᱢ ᱟᱡᱨᱤᱱ ᱮ ᱥᱚᱝᱜᱤ ᱮᱢ ᱦᱚᱲ ᱠᱚ, ᱵᱟᱪᱩᱜ ᱠᱚᱣᱟ ᱟᱨ ᱪᱮᱫ, ᱚᱱᱮ ᱚᱱᱠᱟᱱ ᱦᱚᱲ ᱠᱚᱜᱮ ᱦᱱᱟᱜ ᱡᱟᱹᱥᱛᱤ ᱠᱚᱼᱫᱚ ᱠᱚ ᱫᱚᱥ ᱛᱳ ᱟᱹᱛᱩ ᱠᱚᱨᱮ ᱫᱚ ᱦᱮᱸ ᱥᱮ ᱵᱟᱝ?
ᱦᱩᱸ
ᱦᱳᱭ ᱦᱳᱭ ᱟᱫᱚ ᱱᱚᱣᱟ ᱫᱚ ᱮᱠᱪᱩᱭᱮᱞᱤ ᱦᱩᱭᱩᱜ ᱠᱟᱱᱟ᱾ ᱩᱱᱤ ᱮᱠᱞᱟ ᱛᱟᱦᱮᱱ ᱠᱟᱱᱟᱭ ᱡᱮᱦᱮᱛᱩ ᱟᱫᱚ ᱩᱱᱤ ᱪᱮᱛᱟᱱ ᱨᱮ ᱱᱟᱦᱟᱪᱟᱨ ᱞᱮᱠᱟ, ᱢᱤᱫᱴᱤᱡ ᱜᱷᱚᱴᱚᱱᱟ ᱦᱩᱭᱩᱼᱜ ᱠᱟᱱᱟ ᱾ᱦᱸ ᱥᱮ ᱵᱟᱝ? ᱮᱠᱞᱟᱭ ᱛᱟᱦᱮᱱ ᱠᱟᱱᱟ ᱩᱱᱤᱢ ᱫᱚᱥ ᱤᱫᱤᱭᱟᱭ ᱠᱟᱱᱟ ᱠᱳᱱ ᱢᱟᱱᱮ ᱯᱨᱚᱢᱟᱱ ᱪᱷᱟᱲᱟ ᱜᱮ ᱥᱮ ᱡᱩᱠᱛᱤᱦᱤᱱ ᱫᱚᱥ ᱜᱤᱰᱤ ᱠᱟᱭ ᱠᱟᱱᱟᱢ ᱾ ᱟᱢ ᱥᱮ ᱵᱟᱝ ᱟᱢᱫᱚᱢ ᱰᱟᱹᱱ ᱠᱟᱱᱟ ᱤᱭᱟᱹ ᱠᱟᱱᱟᱢ ᱟᱢᱫᱚ ᱦᱚᱲᱮᱢ ᱡᱚᱢᱮᱫ ᱠᱚᱣᱟ᱾ ᱱᱚᱝᱠᱟ ᱱᱚᱣᱟ ᱫᱚ ᱢᱤᱫᱴᱤᱡ ᱡᱟᱦᱟᱸᱭ ᱛᱤᱨᱞᱟᱹ ᱪᱮᱛᱟᱱ ᱨᱮᱜᱮ, ᱱᱟᱦᱟᱪᱟᱨ ᱞᱮᱠᱟᱜᱮ ᱤᱧᱟᱹᱜ ᱟᱹᱞᱤᱧ ᱫᱚᱞᱤᱧ ᱢᱚᱱᱮᱭᱟ ᱾ ᱟᱫᱚ ᱟᱹᱵᱤᱱ ᱪᱮᱫ ᱞᱮᱠᱟ ᱵᱤᱱ ᱢᱚᱱᱮ ᱜᱮᱭᱟ ᱱᱤᱭᱟᱹ ᱪᱮᱫ ᱥᱮᱴᱟᱜ ᱵᱷᱟᱜᱤ
ᱟᱞᱤᱧ ᱦᱳᱸ ᱱᱚᱝᱠᱟ ᱜᱮᱞᱤᱧ ᱢᱚᱱᱮᱭ-ᱟ᱾ ᱡᱮ ᱩᱱᱤ ᱫᱚ ᱮᱠᱞᱟ ᱦᱚᱛᱮᱡ ᱛᱮ, ᱚᱱᱟᱛᱮ ᱯᱟᱞᱮ ᱩᱱᱤ ᱨᱮᱱ ᱥᱚᱸᱜᱮ ᱥᱮ ᱵᱟᱹᱱᱩᱜ ᱠᱚ ᱛᱟᱭ ᱠᱷᱟᱹᱛᱤᱨ ᱛᱮ ᱵᱚᱞᱮ, ᱩᱱᱤ ᱜᱮ ᱦᱟᱸᱜ ᱠᱚ ᱫᱥᱮᱭᱟᱛᱚ᱾ ᱱᱚᱣᱟ ᱠᱚᱼᱫᱚ ᱱᱚᱝᱠᱟ ᱫᱚ, ᱵᱟᱝᱜᱮ ᱦᱩᱭᱩᱜ ᱞᱟᱹᱠᱛᱤ ᱛᱤᱠᱟᱱᱟ ᱡᱮ ᱟᱵᱟᱨ ᱦᱟᱸᱜ ᱜᱚᱝᱠᱮ, ᱛᱚ ᱟᱞᱮ ᱴᱚᱴᱷᱟ ᱠᱚᱨᱮ ᱧᱮᱞ ᱵᱟᱲᱟ ᱦᱩᱭ ᱠᱟᱱᱟ ᱾ᱡᱮ ᱰᱟᱹᱱ ᱠᱷᱟᱹᱛᱤᱨ ᱛᱮᱦᱟᱸᱜ ᱱᱚᱝᱠᱟ ᱜᱚᱡ ᱜᱚᱯᱚᱡ ᱦᱩᱭᱩᱠᱟᱱᱟ ᱾ ᱟᱨᱠᱤ ᱡᱮ ᱩᱱᱤ ᱫᱚ ᱦᱟᱸᱜ
ᱰᱟᱹᱱ ᱜᱮᱭᱟᱭ ᱛᱚ ᱫᱚ ᱜᱚᱭ ᱦᱩᱭᱩᱜᱼᱟ ᱛᱚ ᱜᱚᱝᱠᱮ ᱱᱚᱣᱟ ᱠᱚ ᱪᱤᱛᱟᱹᱨ ᱟᱯᱮ ᱥᱮ ᱪᱮ ᱟᱯᱮ ᱴᱚᱴᱷᱟ ᱱᱚᱣᱟ ᱠᱚ ᱪᱤᱛᱟᱹᱨ ᱧᱮᱞ ᱵᱟᱲᱟ ᱟᱠᱟᱱᱟ ᱥᱮ ᱵᱟᱝ ᱠᱟᱹᱴᱤᱡ ᱵᱮ ᱞᱟᱹᱭ
ᱦᱮᱸ ᱟᱞᱮ ᱴᱚᱴᱷᱟ ᱨᱮᱫᱚ ᱱᱚᱣᱟ ᱠᱚᱫᱚ ᱦᱟᱜ ᱱᱚᱝᱠᱟ ᱜᱚᱡ ᱜᱯᱚᱡ ᱫᱷᱟᱹᱨᱤᱡ ᱫᱚᱱᱟᱜ ᱵᱟᱝ ᱧᱮᱞ ᱧᱟᱢ ᱟᱠᱟᱱᱨᱮᱦᱚ ᱛᱚ ᱟᱹᱞᱤᱧ ᱦᱚᱸ ᱟᱹᱰᱤ ᱡᱟᱭᱜᱟ ᱠᱚ ᱨᱮᱱᱟᱜ ᱠᱷᱚᱵᱚᱨ ᱠᱚᱞᱤᱧ ᱱᱚᱜᱼᱚᱭ ᱦᱟᱞᱮᱜᱮ ᱯᱟᱸᱪ ᱪᱷᱚ ᱢᱟᱥ ᱞᱟᱦᱟ ᱨᱮᱜᱮ ᱯᱩᱨᱩᱞᱤᱭᱟᱹ ᱥᱮᱜ ᱨᱮ ᱢᱤᱫᱴᱮᱱ ᱜᱷᱚᱴᱚᱱᱟ ᱦᱩᱭ ᱞᱮᱱᱟ ᱾ ᱮ ᱡᱮ ᱵᱟᱝ ᱢᱤᱫᱴᱤᱡ ᱱᱮ ᱤᱭᱟᱹ ᱦᱳᱭ ᱢᱤᱫᱴᱤᱡ ᱨᱟᱱ ᱡᱟᱭᱦᱳᱠ ᱩᱱᱤ ᱫᱚ ᱟᱡ ᱡᱟᱶᱟᱭ ᱫᱚ ᱜᱚᱡ ᱟᱠᱟᱱᱟᱭ ᱚᱱᱠᱟ ᱢᱟᱱᱮ ᱫᱚᱥ ᱟᱠᱟᱫᱮᱭᱟ ᱠᱚ ᱰᱟᱹᱱ ᱢᱮᱱᱛᱮ ᱛᱟ ᱯᱚᱨ ᱮ ᱡᱟᱦᱟᱸᱭ ᱚᱲᱟᱜ ᱨᱤᱱᱤᱡ ᱢᱤᱫᱴᱤᱡ ᱜᱤᱫᱽᱨᱟᱹᱭ ᱜᱚᱡ ᱞᱮᱱᱟ ᱥᱮ ᱵᱟᱝ ᱟᱫᱚ ᱩᱱᱤ ᱟᱠᱚ ᱚᱲᱟᱜ ᱨᱤᱱᱤᱡ ᱟᱠᱚ ᱵᱟᱵᱟ ᱦᱚᱲ ᱥᱮ ᱡᱟᱭ ᱦᱳᱠ ᱡᱟᱦᱟᱸᱭ ᱜᱮ ᱩᱱᱤᱜᱮ ᱧᱤᱫᱟᱹ ᱵᱮᱲᱟ ᱪᱟᱞᱟᱣ ᱠᱟᱛᱮᱫ ᱩᱱᱤ ᱡᱟᱦᱟᱸᱭ ᱠᱚ ᱰᱟᱹᱱ ᱠᱚ ᱫᱚᱥᱮ ᱠᱟᱱ ᱛᱟᱦᱮᱸᱫ ᱩᱱᱤ ᱠᱚ ᱜᱚᱡ ᱦᱚᱴᱚ ᱠᱟᱫᱮᱭᱟ ᱢᱟᱱᱮ ᱦᱚᱜ ᱚᱝᱠᱟ ᱪᱤᱛᱟᱹᱨ ᱠᱚ ᱧᱮᱞ ᱧᱟᱢ ᱠᱟᱱᱟᱱ ᱜᱮᱭᱟ ᱢᱟᱜᱽ ᱟᱨᱠᱤ ᱠᱚᱨᱮ ᱜᱮᱞᱤᱧ ᱟᱸᱡᱚᱢ ᱵᱟᱲᱟ ᱟᱠᱟᱫ ᱜᱮᱭᱟ ᱟᱡᱚᱢ ᱵᱟᱲᱟ ᱜᱮᱭᱟ ᱛᱚ ᱟᱞᱮ ᱱᱚᱣᱟ ᱥᱟᱭᱤᱰ ᱨᱮᱱᱟᱜ ᱵᱤᱨ ᱚᱠᱟ ᱫᱚ ᱦᱩᱭ ᱫᱚ ᱵᱟᱝ ᱦᱩᱭ ᱵᱟᱲᱟ ᱟᱠᱟᱱᱟ ᱾
ᱦᱩᱸ ᱛᱚ ᱜᱚᱝᱠᱮ ᱱᱚᱭ ᱡᱮ ᱚᱡᱷᱟ ᱜᱩᱨᱩ ᱫᱟᱨᱟᱭᱛᱮ ᱱᱚᱭ ᱡᱮ ᱱᱚᱜᱚᱭ ᱱᱚᱝᱠᱟᱱ ᱜᱷᱚᱴᱚᱱᱟ ᱜᱷᱚᱴᱟᱜ ᱠᱟᱱᱟ ᱱᱩᱠᱩ ᱟᱸᱣᱲᱤ ᱜᱮᱠᱚ ᱞᱟᱹᱭ ᱮᱫᱟ ᱥᱮ ᱦᱚᱲ ᱟᱨᱠᱚ ᱟᱸᱫᱷᱟᱭᱮᱫ ᱠᱚᱣᱟ ᱱᱚᱣᱟ ᱨᱮᱱᱟᱜ ᱟᱭᱩᱵ ᱛᱚ ᱱᱚᱣᱟ ᱟᱨᱠᱤ ᱪᱮᱠᱟᱛᱮ ᱟᱨᱠᱤ ᱥᱩᱫᱷᱨᱟᱹᱣ ᱜᱟᱱᱚᱜᱼᱟ?
ᱱᱚᱣᱟ ᱪᱤᱠᱟᱹ ᱛᱮ ᱥᱩᱫᱷᱨᱟᱹᱣ ᱜᱟᱱᱚᱜᱼᱟ ᱱᱚᱣᱟ ᱫᱚ ᱮᱠᱪᱩᱭᱮᱞᱤ ᱩᱱᱠᱩ ᱢᱟᱱᱮ ᱦᱚᱲ ᱠᱚᱜᱮ ᱵᱩᱡᱷᱟᱹᱣ ᱫᱚᱨᱠᱟᱨ ᱦᱮᱸ ᱥᱮ ᱵᱟᱝ ᱟᱫᱚ ᱩᱱᱠᱩ ᱠᱚ ᱦᱟᱸᱜ ᱡᱟᱦᱟᱸᱭ ᱠᱚ ᱱᱚᱣᱟ ᱠᱚ ᱢᱟᱱᱮ ᱚᱡᱷᱟ ᱠᱚᱠᱚ ᱛᱮᱭᱟᱨᱚᱜ ᱠᱟᱱᱟ ᱩᱱᱠᱩ ᱫᱚ ᱱᱟᱦᱟᱜ ᱟᱠᱚᱣᱟᱜ ᱢᱟᱱᱮ ᱯᱩᱭᱥᱟᱹ ᱨᱳᱡᱽᱜᱟᱨ ᱞᱟᱹᱜᱤᱫ ᱥᱮ ᱡᱟᱦᱟ ᱞᱟᱹᱜᱤᱫ ᱜᱮ ᱦᱟᱜ ᱩᱱᱠᱩ ᱫᱚ ᱮᱲᱮ ᱠᱟᱛᱷᱟ ᱠᱚ ᱞᱟᱹᱭ ᱮᱫᱟ ᱟᱫᱚ ᱚᱱᱟ ᱠᱚᱫᱚ ᱱᱤᱡᱮ ᱜᱮ ᱥᱚᱡᱮᱛᱮᱱᱚᱜ ᱫᱚᱨᱠᱟᱨ ᱦᱮᱸ ᱥᱮ ᱵᱟᱝ ᱱᱤᱡᱮᱜ ᱜᱮ ᱚᱱᱟ ᱪᱮᱛᱟᱱ ᱨᱮ ᱯᱟᱹᱛᱭᱟᱹᱣ ᱠᱚᱫᱚ ᱵᱚᱱᱫᱚ ᱫᱚᱨᱠᱟᱨ ᱟᱨ
ᱥᱟᱹᱨᱤ ᱜᱮ ᱜᱚᱝᱠᱮ ᱛᱚ ᱱᱩᱠᱩ ᱚ ᱡᱟᱦᱟ ᱫᱚ ᱦᱟᱸᱜ ᱱᱚᱣᱟ ᱫᱚ ᱟᱨᱠᱤ ᱯᱮᱥᱟ ᱞᱮᱠᱟ ᱦᱩᱭ ᱟᱠᱟᱱ ᱛᱟᱠᱚᱣᱟ ᱱᱚᱣᱟ ᱠᱷᱟᱹᱛᱤᱨ ᱛᱮ ᱢᱤᱫ ᱵᱟᱨ ᱴᱟᱠᱟ ᱥᱮ ᱠᱟᱹᱣᱰᱤ ᱠᱚ ᱟᱨᱡᱟᱣᱮᱫᱼᱟ ᱛᱚ ᱩᱱᱠᱩᱣᱟᱜ ᱟᱨᱠᱤ ᱫᱤᱱ ᱪᱟᱞᱟᱜ ᱠᱟᱱ ᱛᱟᱠᱚᱣᱟ ᱛᱚ ᱱᱚᱣᱟ ᱫᱚ ᱮᱠᱟᱞ ᱵᱟᱝ ᱵᱚᱱ ᱯᱟᱹᱛᱭᱟᱹᱜᱼᱟ ᱛᱚ ᱱᱚᱣᱟ ᱞᱟᱹᱜᱤᱫ ᱫᱚ ᱟᱵᱚ ᱫᱚ ᱥᱮᱪᱮᱫ ᱫᱚᱨᱠᱟᱨ ᱟᱵᱚᱣᱟ ᱡᱚᱫᱤ
ᱵᱟᱝ ᱵᱚᱱ ᱥᱮᱪᱮᱫᱚᱜᱼᱟ ᱥᱮ ᱵᱟᱝ ᱵᱚᱱ ᱡᱩᱢᱤᱫᱚᱜᱼᱟ ᱛᱚ ᱡᱩᱫᱤ ᱵᱟᱢ ᱥᱮᱪᱮᱫ ᱞᱮᱱᱠᱷᱟᱱ ᱫᱚ ᱚᱠᱟ ᱚᱠᱟᱴᱟᱜ ᱵᱷᱟᱞᱮᱭᱟ ᱚᱠᱟᱴᱟᱜ ᱰᱟᱦᱟᱨ ᱵᱷᱟᱹᱞᱮᱭᱟ ᱚᱠᱟᱴᱟᱜ ᱵᱟᱹᱲᱤᱡᱼᱟ ᱱᱚᱜᱼᱚ ᱱᱤᱭᱟᱹ ᱴᱟ ᱟᱨ ᱜᱚᱢᱠᱮ ᱵᱟᱢ ᱵᱟᱪᱷᱟᱣ ᱫᱟᱲᱮᱭᱟᱜᱼᱟ ᱟᱹᱞᱤᱧ ᱞᱤᱧ ᱢᱚᱱᱮᱭᱟ ᱟᱨᱠᱤ ᱡᱩᱫᱤ ᱥᱮᱪᱮᱫ ᱵᱟᱝ ᱛᱟᱦᱮᱱ ᱛᱟᱢᱟ ᱟᱨᱠᱤ
ᱦᱩᱸ ᱦᱩᱸ ᱦᱩᱸ ᱱᱚᱶᱟ ᱫᱚ ᱟᱹᱰᱤ ᱢᱚᱸᱡᱽ ᱠᱟᱛᱷᱟ ᱵᱤᱱ ᱞᱟᱹᱭ ᱠᱮᱫᱟ ᱟᱨᱦᱚᱸ ᱢᱤᱫᱴᱤᱡ ᱱᱚᱰᱮ ᱠᱟᱛᱷᱟᱧ ᱞᱟᱹᱭᱟ ᱢᱟᱱᱮ ᱮᱸ ᱱᱤᱡᱮ ᱛᱮᱜᱮ ᱠᱟᱹᱴᱤᱡ ᱩᱱᱠᱩ ᱯᱟᱹᱦᱤᱞ ᱡᱟᱦᱟᱸᱭ ᱢᱟᱨᱮ ᱢᱟᱨᱮ ᱦᱟᱲᱟᱢ ᱠᱚ ᱢᱮᱱᱟᱜ ᱠᱚᱣᱟ ᱥᱮ ᱡᱟᱦᱟᱸᱭ ᱩᱱᱟᱹᱜ ᱥᱤᱠᱷᱱᱟᱹᱛ ᱵᱟᱹᱪᱩᱜ ᱛᱟᱠᱚᱣᱟ ᱱᱚᱣᱟ ᱠᱚ ᱪᱮᱛᱟᱱ ᱨᱮ ᱯᱟᱹᱛᱭᱟᱹᱣ ᱢᱮᱱᱟᱜ ᱛᱟᱠᱚᱣᱟ ᱦᱮᱸ ᱥᱮ ᱵᱟᱝ ᱩᱱᱠᱩ ᱟᱵᱚ ᱠᱚ ᱡᱟᱛᱮ ᱵᱚ ᱟᱵᱚ ᱠᱟᱹᱴᱤᱡ ᱵᱚᱱ ᱪᱟᱞᱟᱣ ᱠᱟᱛᱮᱫ ᱵᱩᱡᱷᱟᱹᱣ ᱫᱚᱨᱠᱟᱨ ᱦᱮᱸ ᱥᱮ ᱵᱟᱝ ᱩᱱᱠᱩ ᱫᱚ ᱱᱚᱣᱟ ᱠᱚ ᱡᱤᱱᱤᱥ ᱤᱫᱤ ᱠᱟᱛᱮᱫ ᱛᱚ ᱯᱟᱞᱮᱫ ᱪᱚᱠᱚ ᱵᱩᱡᱷᱟᱹᱜ ᱠᱷᱟᱱ ᱢᱟᱱᱮ ᱤᱧ ᱫᱚ ᱟᱹᱰᱤ ᱜᱟᱱ ᱵᱩᱡᱷᱟᱹᱣ ᱨᱮᱱᱟᱜ ᱪᱮᱥᱴᱟ ᱟᱠᱟᱫ ᱠᱚᱣᱟ ᱛᱚ ᱚᱱᱠᱟ ᱫᱚ ᱵᱟᱠᱚ ᱵᱩᱡᱷᱟᱹᱣ ᱵᱟᱲᱟ ᱟᱠᱟᱱ ᱜᱮᱭᱟ ᱡᱟᱦᱟᱸᱭ ᱱᱚᱣᱟ ᱪᱮᱛᱟᱱ ᱨᱮ ᱯᱟᱹᱛ ᱯᱟᱹᱛᱭᱟᱹᱣ ᱢᱮᱱᱟᱜ ᱛᱟᱠᱚᱣᱟ ᱩᱱ ᱫᱚ ᱩᱞᱴᱟᱹ ᱛᱮ ᱟᱢᱜᱮ ᱟᱞᱟᱫᱟ ᱡᱩᱠᱛᱤ ᱠᱚ ᱩᱫᱩᱜ ᱟᱢᱟ ᱦᱮ ᱥᱮ ᱵᱟᱝ
ᱦᱮᱸ ᱜᱚᱝᱠᱮ ᱟᱹᱰᱤ ᱱᱟᱯᱟᱭ
ᱦᱩᱸ ᱦᱩ
ᱡᱟᱦᱟ ᱚᱱᱟ
ᱦᱮᱸ
ᱚᱞ ᱠᱟᱜᱼᱟ ᱛᱚ ᱟᱨ ᱢᱤᱫᱴᱮᱱ ᱚᱞᱟᱜ ᱠᱷᱟᱡ ᱵᱟᱝ ᱧᱮᱞ ᱧᱟᱢᱚᱜᱼᱟ ᱛᱚ ᱩᱱᱠᱩᱣᱟᱜ ᱢᱟᱭᱤᱱᱰ ᱨᱮ ᱥᱮ ᱩᱱᱠᱩᱣᱟᱜ ᱵᱚᱦᱚᱜ ᱨᱮ ᱵᱚᱞᱚ ᱟᱠᱟᱱᱟ ᱟᱭᱢᱟ ᱠᱤᱪᱷᱩ ᱟᱨᱠᱤ ᱛᱚ ᱱᱤᱛᱚᱜ ᱟᱨ ᱠᱩ ᱦᱟᱨᱟᱜ ᱩᱱᱠᱩ ᱫᱚ ᱥᱟᱫᱟ ᱵᱳᱴ ᱞᱮᱠᱟ ᱟᱨᱠᱤ ᱡᱟᱦᱱᱟᱜ ᱮᱢ ᱚᱞ ᱜᱚᱫ ᱞᱮᱠᱷᱟᱡ ᱠᱚ ᱧᱮᱞ ᱴᱷᱤᱠᱟ ᱟᱫᱚ ᱱᱩᱝ ᱠᱩᱚ ᱵᱩᱡᱷᱟᱹᱣ ᱟᱠᱚ ᱠᱷᱟᱡ ᱯᱟᱞᱮᱫ ᱠᱚ ᱵᱩᱡᱷᱟᱹᱣᱟ ᱟᱹᱞᱤᱧᱟᱜ ᱢᱮᱱᱛᱮ
ᱦᱳᱭ ᱦᱳᱭ ᱮᱠᱫᱚᱢ ᱮᱠᱫᱚᱢ ᱱᱤᱛᱚᱜ ᱡᱟᱦᱟ ᱱᱤᱛᱚᱜ ᱡᱟᱦᱟᱸᱭ ᱡᱮᱱᱟᱨᱮᱥᱚᱱ ᱠᱚᱠᱚ ᱦᱟᱨᱟᱜ ᱠᱟᱱᱟ ᱦᱳᱭ ᱩᱱᱠᱩ ᱜᱮ ᱵᱩᱡᱷᱟᱹᱣ ᱫᱚᱨᱠᱟᱨ ᱠᱟᱹᱴᱤᱡ ᱠᱷᱚᱱᱟᱜ ᱢᱟᱱᱮ ᱩᱱᱠᱩ ᱢᱟᱱᱮ ᱚᱱᱟ ᱰᱟᱹᱱ ᱵᱷᱩᱛ ᱵᱷᱩᱛ ᱠᱚᱨᱮᱱᱟᱜ ᱠᱟᱛᱷᱟ ᱠᱚ ᱵᱩᱡᱷᱟᱹᱣ ᱵᱟᱝ ᱮᱱᱛᱮᱫ ᱢᱟᱱᱮ ᱵᱷᱟᱜᱤ ᱡᱤᱱᱤᱥ ᱠᱚ ᱵᱩᱡᱷᱟᱹᱣ ᱫᱚᱨᱠᱟᱨ ᱦᱮᱸ ᱥᱮ ᱵᱟᱝ ᱱᱚᱣᱟ ᱠᱚ
ᱦᱮᱸ ᱜᱚᱝᱠᱮ
ᱪᱮᱫ ᱱᱚᱝᱠᱟ ᱠᱟᱹᱴᱤᱡ ᱵᱩᱡᱷᱟᱹᱣ ᱫᱚᱨᱠᱟᱨ ᱛᱚᱵᱮ ᱯᱚᱨᱚᱵᱚᱨᱛᱤ ᱡᱮᱱᱟ
ᱚᱠᱛᱚ ᱫᱚ ᱦᱟᱸᱜ ᱢᱩᱪᱟᱹᱫ ᱚᱠᱛᱚ ᱫᱚ ᱦᱟᱸᱜ ᱢᱩᱪᱟᱹᱫ ᱮᱱ ᱛᱟᱞᱟᱝ-ᱟ ᱦᱟᱸᱜ ᱢᱩᱪᱟᱹᱫ ᱥᱮᱫ ᱪᱟᱞᱟᱣ ᱮᱱᱟ ᱛᱚ ᱱᱟᱯᱟᱭ ᱛᱮ ᱛᱟᱦᱮᱱ ᱵᱮᱱ
ᱦᱮᱸ ᱦᱮᱸ